ᱦᱮᱞᱳ᱾
ᱦᱮᱞᱳ᱾
ᱦᱮᱸ ᱫᱟᱫᱟ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱦᱮᱞᱳ᱾
ᱦᱮᱸ ᱦᱮᱞᱳ ᱟᱸᱡᱚᱢᱚᱜ ᱠᱟᱱ ᱜᱮᱭ ᱥᱮ?
ᱦᱮᱸ ᱦᱮᱸ ᱟᱸᱡᱚᱢᱚᱜ ᱠᱟᱱᱟ᱾
ᱟᱪᱪᱷᱟ ᱟᱨ ᱱᱟᱯᱟᱭ ᱵᱟᱲᱟ ᱜᱮ ᱪᱮᱫ ᱠᱚᱢ ᱪᱤᱠᱟᱹ ᱵᱟᱲᱟᱭᱮᱜᱼᱟ?
ᱚ ᱪᱮᱜ ᱜᱮ ᱵᱟᱝ ᱦᱚᱸᱜ-ᱚᱭ ᱱᱤᱛᱳᱜ ᱫᱚ ᱦᱟᱸᱜ ᱨᱩᱢ ᱠᱷᱚᱱᱟᱜ ᱫᱚ ᱵᱟᱭᱨᱮ ᱥᱮᱜ ᱩᱰᱩᱠ ᱦᱩᱭ ᱠᱟᱱᱟ ᱠᱟᱹᱴᱤᱡ ᱮ ᱨᱮᱭᱟᱲ ᱨᱮᱭᱟᱲ ᱵᱩᱡᱷᱟᱹᱜ ᱠᱟᱱᱟ ᱛᱚ ᱵᱷᱟᱜᱤ ᱵᱩᱡᱷᱟᱹᱜ ᱠᱟᱱᱟ᱾
ᱟᱪᱪᱷᱟ ᱟᱪᱪᱷᱟ
ᱮ ᱛᱚ ᱟᱢᱫᱚ ᱪᱮᱜ ᱮᱢ ᱪᱤᱠᱟᱹᱭᱮ-ᱟ?
ᱵᱟᱝᱟ ᱚᱲᱟᱜ ᱠᱚᱨᱮᱜ ᱜᱮ᱾
ᱟᱪ
ᱚᱲᱟᱜ ᱠᱚᱨᱮ ᱜᱮ ᱜᱟᱛᱮ ᱠᱚ ᱥᱟᱭ ᱡᱚᱴᱟᱣ ᱚᱲᱟᱜ ᱵᱟᱲᱟᱜ ᱦᱩᱭᱩᱜ ᱦᱮᱸ ᱱᱟᱯᱟᱭ ᱫᱚ ᱱᱟᱯᱟᱭ ᱜᱮ, ᱟᱨ ᱟᱯᱮ ᱜᱮ ᱪᱮᱜ ᱞᱮᱠᱟ ᱢᱮᱱᱟᱜ ᱟᱠᱟᱜ ᱯᱮᱭᱟ?
ᱦᱮᱸ ᱦᱮᱞᱳ
ᱦᱮᱸ
ᱦᱮᱞᱳ
ᱦᱮᱸᱜ ᱦᱮᱸ ᱟᱸᱡᱚᱢᱚᱜ ᱠᱟᱱᱟ?
ᱦᱮᱸ ᱡᱟᱹᱱᱤᱡ ᱱᱮᱴᱳᱣᱟᱨᱠ ᱮ ᱯᱨᱚᱵᱽᱞᱮᱢᱮᱫ ᱛᱟᱵᱤᱱᱟ ᱯᱨᱚᱵᱽᱞᱮᱢᱮᱫ ᱛᱟᱢᱟ ᱦᱚᱴᱟᱛ ᱨᱚᱲ ᱵᱟᱹᱧ ᱟᱸᱡᱚᱢ ᱧᱟᱢᱮᱜ-ᱟ
ᱦᱮᱸ ᱱᱤᱛᱚᱜ ᱟᱸᱡᱚᱢᱚᱜ ᱠᱟᱱᱟ ᱥᱮ?
ᱦᱮᱸ ᱟᱸᱡᱚᱢᱚᱜ ᱠᱟᱱᱟ᱾
ᱦᱩᱸ ᱛᱚ ᱡᱟᱠ ᱜᱮ ᱟᱞᱟᱝ ᱵᱟᱨᱮ ᱛᱮᱫᱚ ᱱᱟᱦᱟᱜ ᱯᱟᱨᱥᱚᱱᱟᱞ ᱞᱟᱝ ᱨᱚᱯᱚᱲᱱᱟ ᱴᱷᱤᱠ ᱜᱮᱭᱟ ᱱᱚᱜ-ᱚᱭ ᱡᱮ
ᱱᱚᱣᱟ ᱮᱯᱥ ᱨᱮ ᱟᱵᱚ ᱫᱟᱣ ᱠᱚ ᱮᱢ ᱠᱟᱫ ᱵᱚᱱᱟ ᱢᱟᱨᱟᱝ ᱵᱚᱦᱚᱜ ᱠᱚ ᱩᱱᱠᱩ ᱡᱟᱦᱟᱸ ᱛᱤᱱᱟᱹᱜ ᱩᱰᱟᱹᱝ ᱴᱟᱭᱤᱢ ᱠᱚ ᱮᱢ ᱟᱠᱟᱱ ᱤᱱᱟᱹ ᱴᱟᱭᱤᱢ ᱛᱟᱞᱟ ᱨᱮᱜᱮ ᱟᱞᱟᱝ ᱢᱤᱫᱴᱤᱡ ᱥᱟᱠᱟᱢ ᱞᱟᱝ ᱟᱹᱜᱩᱭᱟ ᱚᱱᱟ ᱵᱟᱨᱮᱛᱮ ᱡᱟᱛᱮ ᱵᱟᱱᱟ ᱦᱚᱲ ᱞᱟᱝ ᱵᱟᱰᱟᱭ ᱢᱟ ᱚᱱᱟ ᱵᱟᱨᱮᱛᱮ ᱚᱱᱠᱟᱱᱟᱜ ᱢᱤᱫᱴᱤᱡ ᱮ ᱞᱟᱝ ᱨᱚᱯᱚᱲᱟ ᱥᱮ ᱞᱟᱝ ᱜᱟᱞᱚᱪ
ᱦᱮᱸ ᱦᱮᱸ ᱦᱮᱸ
ᱟᱫᱚ ᱡᱟᱜ-ᱜᱮ ᱟᱵᱮᱱ ᱴᱷᱮᱜ ᱚᱱᱠᱟᱱᱟᱜ ᱵᱟᱲᱟᱭ ᱢᱮᱱᱟᱜ ᱠᱷᱟᱱ ᱞᱟᱹᱭ ᱥᱚᱫᱚᱨ ᱵᱮᱱ
ᱦᱮᱸ ᱛᱟᱦᱞᱮ ᱮᱠᱫᱚᱢ ᱡᱚᱛᱷᱟᱛ ᱠᱟᱛᱷᱟ ᱜᱮᱢ ᱞᱟᱹᱭ ᱠᱮ-ᱟ ᱡᱮᱦᱩᱛᱩ ᱦᱟᱸᱜ ᱚᱠᱛᱚ ᱠᱚᱫᱚ ᱟᱹᱰᱤ ᱠᱷᱟᱴᱚ ᱜᱮᱭᱟ ᱱᱟ ᱛᱟᱞᱟ ᱨᱮᱜᱮ ᱫᱟᱢᱟᱱ ᱫᱟᱢᱟᱱ ᱠᱤᱪᱷᱩᱜᱟᱱ ᱠᱟᱛᱷᱟ ᱠᱚᱫᱚ ᱞᱟᱹᱭ ᱥᱚᱫᱚᱨ ᱞᱮᱠᱷᱟᱱ ᱱᱟᱯᱟᱭᱚᱜ-ᱟ᱾
ᱮ ᱦᱮᱸ
ᱡᱮᱢᱚᱱ ᱦᱮᱸ ᱟᱸᱡᱚᱢᱚᱜ ᱠᱟᱱᱟ?
ᱦᱮᱸ
ᱦᱮᱸ ᱟ ᱞᱟᱹᱭ ᱫᱟᱞᱤᱧ ᱟᱯᱮᱥᱮᱫ ᱛᱚ ᱥᱚᱦᱨᱟᱭ ᱯᱚᱨᱚᱵᱽ ᱠᱚ ᱚᱠᱟᱥᱮᱫ ᱢᱟᱱᱮ ᱚᱠᱟ ᱵᱚᱸᱜᱟ ᱦᱩᱭᱩᱜ ᱜᱮᱭᱟ ᱡᱮᱢᱚᱱ ᱢᱤᱻᱢᱤᱫ ᱴᱟᱹᱱ ᱴᱚᱴᱷᱟ ᱨᱮᱫᱚ ᱟᱸᱡᱚᱢᱚᱜ-ᱟ ᱵᱟᱝᱢᱟ ᱯᱩᱥ ᱵᱚᱸᱜᱟ ᱦᱚᱸᱠᱚ ᱥᱚᱨᱦᱟᱭᱚᱜ ᱜᱮᱭᱟ᱾ ᱛᱚ ᱟᱞᱮ ᱥᱮᱜ ᱫᱚ ᱦᱟᱸᱜ ᱯᱩᱥ ᱵᱚᱸᱜᱟ ᱫᱚ ᱵᱟᱞᱮ ᱥᱚᱦᱨᱟᱭᱚᱜ ᱟᱞᱮᱥᱮᱫ ᱫᱚ ᱥᱚᱦᱨᱟᱭ ᱵᱚᱸᱜᱟ ᱞᱮ ᱥᱚᱨᱦᱟᱭᱚᱜ-ᱟ᱾ ᱟ ᱛᱚ ᱟᱯᱮᱥᱮᱫ ᱚᱠᱟ ᱞᱮᱠᱟ ᱯᱮ ᱥᱚᱦᱨᱟᱭᱚᱜ-ᱟ ᱟᱜᱮ ᱚᱠᱟ ᱵᱚᱸᱜᱟ ᱨᱮᱯᱮ ᱥᱚᱨᱦᱟᱭᱚᱜ-ᱟ ᱠᱟᱹᱴᱤᱜ ᱮᱢ ᱞᱟᱹᱭ ᱥᱚᱫᱚᱨ ᱞᱮᱠᱷᱟᱱ ᱱᱟᱯᱟᱭ ᱠᱚᱜ-ᱟ
ᱟᱞᱤᱧ ᱦᱚᱸ ᱫᱤᱭᱮ ᱟᱹᱰᱤ ᱱᱟᱯᱟᱭ ᱠᱟᱛᱷᱟ ᱢᱮᱱ ᱠᱟᱫᱟ ᱵᱤᱱ ᱟᱨ ᱡᱟᱦᱟᱸ ᱛᱤᱱᱟᱹᱜ ᱩᱰᱟᱹᱝ ᱜᱮ ᱵᱟᱲᱟᱭ ᱢᱮᱱᱟᱜ ᱥᱚᱨᱟᱭ ᱵᱟᱨᱮᱛᱮ ᱩᱱᱟᱹᱜ ᱩᱰᱟᱹᱝ ᱫᱚ ᱱᱟᱜ ᱞᱤᱧ ᱞᱟᱹᱭᱮᱜ-ᱟ
ᱦᱮᱸ ᱥᱚᱨᱦᱟᱭ ᱫᱚ ᱱᱟᱦᱟᱜ ᱡᱟᱦᱟᱸ ᱫᱤᱥᱚᱢ ᱦᱚᱲ ᱠᱚ ᱥᱚᱨᱦᱟᱭᱚᱜ ᱚᱱᱟ ᱟᱞᱮ ᱫᱚ ᱱᱮᱰᱟ ᱢᱟᱦᱟ ᱥᱚᱨᱦᱟᱭ ᱠᱟᱱ ᱛᱟᱞᱮᱭᱟ ᱚᱱᱟ ᱥᱟᱞᱟᱜ ᱛᱮᱜᱮ ᱚᱱᱟ ᱞᱟᱥᱟᱨᱦᱮᱫ ᱛᱮᱜᱮ ᱱᱟᱦᱟᱜ ᱞᱮ ᱥᱚᱨᱦᱟᱭᱚᱜ-ᱟ ᱟᱞᱮ ᱦᱚᱸ᱾
ᱟᱪᱪᱷᱟ ᱟᱪᱪᱷᱟ
ᱚᱱᱠᱟᱜᱮ ᱯᱟᱹᱦᱤᱞ ᱦᱟᱯᱲᱟᱢ ᱠᱚᱫᱚ ᱱᱟᱦᱟᱜ ᱢᱚᱬᱮ ᱢᱟᱦᱟ ᱞᱮᱠᱟ ᱥᱚᱨᱦᱟᱭᱚᱜ-ᱟ ᱠᱚ ᱥᱮ ᱚᱱᱠᱟ ᱢᱤᱫᱴᱤᱡ ᱥᱮᱨᱮᱧ ᱠᱚᱨᱮ ᱦᱚᱸ ᱟᱸᱡᱚᱢ ᱵᱟᱲᱟ ᱟᱠᱟᱱᱟ ᱥᱚᱨᱦᱟᱭ ᱦᱟᱹᱛᱤ ᱞᱮᱠᱟᱱ ᱥᱚᱨᱦᱟᱭ ᱫᱚ ᱢᱚᱬᱮ ᱢᱟᱦᱟ ᱥᱮ ᱪᱮᱫ ᱞᱮᱠᱟ ᱚᱱᱠᱟ ᱢᱤᱫᱴᱤᱡ ᱥᱮᱨᱮᱧ ᱢᱮᱱᱟᱜ ᱟᱠᱟᱟᱜᱼᱟ ᱡᱟᱜ ᱜᱮ ᱩᱱᱟᱹᱜ ᱩᱰᱩᱝ ᱫᱚ ᱱᱟᱦᱟᱸᱜ ᱚᱱᱛᱮ ᱫᱚ ᱵᱟᱲᱟᱭ ᱵᱟᱹᱱᱩᱜ ᱠᱟᱜᱼᱟ ᱡᱟᱜᱮ ᱱᱟᱜ ᱪᱟᱞᱟᱜ-ᱟ ᱡᱟᱦᱟᱸ ᱟᱹᱨᱤᱪᱟᱹᱞᱤ ᱥᱮ ᱥᱨᱟᱦᱟᱭ ᱞᱮᱠᱟᱛᱮ ᱡᱟᱦᱟᱸ ᱪᱟᱞᱟᱜ ᱠᱟᱱᱟ ᱚᱱᱟ ᱫᱟ ᱵᱟᱰᱟᱭᱟ ᱟᱹᱞᱤᱧ ᱫᱚ ᱞᱤᱧ ᱵᱟᱰᱟᱭᱟ ᱡᱮ ᱵᱟᱝ ᱯᱮ ᱢᱟᱦᱟ ᱨᱮᱱᱟᱜ ᱥᱚᱨᱦᱟᱭ ᱦᱩᱭᱩᱜᱼᱟ ᱮᱠᱮ ᱢᱤᱫ ᱫᱤᱱ ᱦᱤᱞᱳᱜ ᱩᱢ ᱢᱟᱦᱟ ᱟᱨ ᱵᱚᱸᱜᱟ ᱵᱩᱨᱩ ᱢᱟᱦᱟ ᱟᱨ ᱫᱚᱥᱟᱨ ᱨᱮ ᱫᱚ ᱦᱩᱭᱩᱜ ᱠᱟᱱᱟ ᱡᱟᱞᱮ ᱢᱟᱦᱟ ᱚᱱᱮ ᱚᱱᱠᱟ
ᱦᱮᱸ
ᱦᱮᱸ ᱚᱱᱠᱟ ᱜᱮ ᱛᱟᱦᱚᱞᱮ ᱢᱟᱺᱡᱷᱤ ᱯᱟᱨᱜᱟ ᱢᱟᱺᱡᱷᱤ ᱯᱟᱨᱟᱱᱤᱠ ᱜᱚᱰᱮᱛ ᱛᱮ ᱚᱱᱠᱟᱱ ᱢᱟᱨᱟᱝ ᱟᱛᱩ ᱨᱮᱱ ᱜᱟᱹᱠᱷᱩᱲᱤᱭᱟᱱ ᱠᱚ ᱜᱚᱞᱯᱷᱚ ᱜᱳᱴᱟ ᱥᱮ ᱜᱚᱞᱯᱷᱚ ᱢᱤᱫ ᱠᱟᱛᱮᱫ ᱡᱟᱦᱟᱸ ᱢᱤᱫᱴᱤᱡ ᱰᱮᱴ ᱠᱚ ᱴᱷᱟᱬᱚᱸ ᱜᱚᱴᱟᱭᱟ ᱚᱱᱟ ᱰᱮᱴ ᱨᱮ ᱡᱟᱦᱟᱸ ᱛᱤᱱᱟᱹᱜ ᱫᱟᱹᱭ ᱥᱮ ᱦᱟᱛᱚᱢ ᱠᱚ ᱢᱮᱱᱟᱜ ᱟᱠᱟᱫ ᱠᱚᱣᱟ ᱚᱱᱠᱟ ᱵᱟᱦᱟ ᱥᱚᱨᱚᱦᱟᱭ ᱱᱮᱶᱛᱟ ᱵᱟᱨᱮ ᱛᱮ ᱩᱱᱠᱩ ᱠᱚ ᱡᱷᱚᱛᱚ ᱱᱮᱶᱛᱟ ᱵᱟᱲᱟ ᱠᱟᱛᱮᱫ ᱚᱱᱠᱟᱱ ᱚᱱᱟ ᱴᱷᱟᱬᱚ ᱜᱚᱴᱟ ᱰᱮᱴ ᱞᱟᱹᱭ ᱵᱟᱲᱟ ᱠᱟᱛᱮᱫ ᱩᱱᱠᱩ ᱦᱚᱸ ᱰᱮᱴ ᱠᱚᱨᱮ ᱦᱤᱡᱩᱜ ᱢᱮᱛᱟ ᱠᱚ ᱦᱩᱭᱩᱜᱼᱟ᱾
ᱟᱪᱪᱷᱟ
ᱚᱱᱠᱟ ᱜᱮ ᱡᱮ ᱦᱤᱞᱳᱜ ᱩᱢ ᱢᱟᱦᱟ ᱦᱟᱸᱜ ᱛᱟᱦᱚᱞᱮ ᱤᱱᱟᱹ ᱦᱤᱞᱳᱜ ᱫᱚ ᱚᱱᱠᱮ ᱴᱤᱠᱴᱤ ᱡᱟᱦᱟᱸᱭ ᱫᱚ ᱢᱮᱱᱫᱚ ᱜᱚᱰᱮᱛ ᱩᱱᱠᱤ ᱱᱟᱦᱟᱜ ᱪᱟᱣᱞᱮ ᱠᱚ ᱛᱚᱞᱟ ᱵᱟᱲᱟ ᱠᱟᱛᱮᱫ ᱛᱮᱫ ᱦᱩᱰᱤᱧ ᱦᱩᱰᱤᱧ ᱵᱩᱥᱟᱹᱫ ᱥᱤᱢ ᱠᱚ ᱛᱚᱞᱟᱣ ᱵᱟᱲᱟ ᱠᱟᱛᱮᱫ ᱢᱤᱫ ᱠᱟᱹᱨᱤ ᱚᱱᱠᱟᱱᱟᱜ ᱡᱟᱦᱟᱸ ᱟᱞᱮᱭᱟᱜ ᱴᱷᱟᱲ ᱜᱚᱴᱟ ᱡᱟᱭᱜᱟ ᱢᱮᱱᱟᱜ ᱟᱠᱟᱟᱜ-ᱟ ᱚᱱᱟ ᱡᱟᱭᱜᱟ ᱨᱮ ᱥᱳᱲᱮ ᱥᱮ ᱚᱱᱠᱟᱱᱟᱜ ᱢᱤᱫᱴᱤᱡ ᱟᱭᱳᱡᱚᱱ ᱞᱮᱠᱟᱛᱮ ᱦᱩᱭᱩᱜ-ᱟ ᱚᱸᱰᱮ ᱥᱳᱲᱮ ᱠᱚ ᱥᱟᱱᱟᱢ ᱟᱹᱛᱩ ᱦᱚᱲ ᱠᱚ ᱪᱟᱞᱟᱣ ᱠᱟ ᱠᱟᱛᱮᱫ ᱥᱮ ᱩᱱᱠᱤᱱ ᱜᱚᱰᱮᱛ ᱦᱚᱦᱚ ᱠᱟᱛᱮᱮᱫ ᱵᱟᱝ ᱢᱮᱱᱛᱮ ᱥᱳᱚᱲᱮ ᱡᱚᱢ ᱪᱟᱞᱟᱜ ᱯᱮ ᱚᱱᱠᱟ ᱠᱟᱛᱮᱜ ᱪᱟᱞᱟᱣ ᱚᱱᱠᱟ ᱠᱟᱛᱮᱫ ᱥᱳᱲᱮ ᱠᱚ ᱡᱚᱢ ᱵᱟᱲᱟ ᱠᱟᱛᱮ ᱢᱤᱫᱴᱟᱝ ᱵᱤᱞᱤ ᱥᱮ ᱪᱮᱫ ᱞᱮᱠᱟ ᱚᱱᱠᱟ ᱢᱤᱫᱴᱮᱱ ᱢᱮᱱᱟᱜᱼᱟ ᱢᱤᱫᱴᱤᱡ ᱠᱚ ᱵᱚᱸᱜᱟ ᱵᱳᱩᱨᱩᱭᱟ
ᱚᱱᱟ ᱡᱟᱦᱟᱸ ᱛᱤᱱᱟᱹᱜ ᱩᱱᱠᱩ ᱜᱚᱰ ᱰᱟᱹᱟᱝᱨᱤ ᱠᱚ ᱜᱩᱯᱤ ᱥᱮ ᱚᱱᱠᱟ ᱠᱚ ᱤᱫᱤ ᱵᱟᱲᱟ ᱠᱟ ᱩᱱᱠᱩ ᱠᱚᱣᱟᱜ ᱩᱱᱠᱩ ᱠᱚ ᱢᱟᱱᱮ ᱚᱱᱟ ᱦᱚᱨᱛᱮ ᱡᱩᱫᱤ ᱠᱚ ᱦᱤᱡᱩᱜᱼᱟ ᱛᱟᱦᱚᱞᱮ ᱩᱱᱠᱩ ᱰᱟᱝᱨᱤ ᱰᱟᱹᱟᱝᱨᱤ ᱡᱩᱫᱤ ᱞᱮᱵᱮᱫ ᱯᱚᱥᱟ ᱜᱮᱭᱟ ᱠᱚ᱾
ᱟᱪᱪᱷᱟ
ᱦᱮᱸ ᱰᱟᱹᱝᱨᱤ ᱡᱟᱦᱟᱸᱭᱴᱟᱜ ᱰᱟᱝᱝᱨᱤ ᱜᱮ ᱞᱮᱵᱮᱫ ᱯᱚᱥᱟᱜ ᱠᱮᱫᱟᱭ ᱛᱟᱦᱚᱞᱮ ᱩᱱᱠᱩ ᱩᱱᱤ ᱰᱟᱹᱝᱨᱤ ᱨᱮᱱ ᱮᱢ ᱠᱟᱱᱟᱱ ᱢᱟᱱᱮ ᱚᱲᱟᱜ ᱦᱚᱲ ᱠᱚ ᱠᱩᱞᱤ ᱠᱚ ᱦᱩᱭᱩᱜᱼᱟ ᱡᱮ ᱱᱩᱭ ᱰᱟᱹᱝᱨᱤ ᱫᱚ ᱚᱠᱚᱭ ᱨᱮᱱ ᱠᱟᱱᱟᱭ ᱩᱱᱠᱩ ᱠᱚ ᱞᱟᱹᱭᱟ ᱡᱮ ᱵᱟᱝ ᱱᱩᱠᱩ ᱨᱮᱱ ᱠᱟᱱᱟᱭ ᱛᱚᱵᱮ ᱴᱷᱤᱠ ᱜᱮᱭᱟ ᱩᱱᱠᱩ ᱨᱮᱱ ᱠᱟᱱ ᱠᱷᱟᱱ ᱫᱚ ᱩᱱᱠᱩ ᱢᱟᱱᱮ ᱡᱟᱦᱟᱸ ᱥᱮᱫᱟᱭ ᱦᱟᱯᱲᱟᱢ ᱠᱚ ᱡᱟᱦᱟᱸ ᱟᱹᱨᱤᱪᱟᱹᱞᱤ ᱠᱚ ᱫᱚᱦᱚ ᱟᱹᱜᱩ ᱟᱠᱟᱫᱟᱼᱟ ᱱᱚᱣᱟ ᱵᱟᱨᱮ ᱛᱮ ᱡᱮ ᱵᱟᱝ ᱢᱤᱫ ᱴᱩᱠᱩᱡ ᱦᱟᱺᱰᱤ ᱮ ᱞᱟᱜᱟᱣ ᱠᱚᱣᱟ ᱚᱱᱮ ᱚᱱᱠᱟ ᱢᱤᱫᱴᱤᱡ ᱢᱮᱱᱟᱜᱼᱟ᱾
ᱟᱪᱪᱷᱟ ᱟᱪᱪᱷᱟ ᱢᱟᱱᱮ ᱡᱟᱦᱟᱸᱭ ᱰᱟᱹᱝᱨᱤ ᱦᱟᱸᱜ ᱚᱭ ᱞᱮᱵᱮᱫ ᱚᱱᱟ ᱵᱤᱞᱤ ᱦᱟᱸᱜ ᱮ ᱞᱮᱵᱮᱫ ᱠᱮᱫ ᱫᱚ ᱛᱟᱦᱚᱞᱮ ᱩᱱᱤᱜᱮ ᱦᱟᱸᱜ ᱚᱱᱟ ᱦᱟᱺᱰᱤ ᱴᱩᱠᱩᱡ ᱫᱚᱭ ᱧᱟᱢᱟ ᱢᱟᱱᱮ ᱩᱱᱠᱩ ᱚᱲᱟᱜ ᱦᱚᱲ ᱠᱚ ᱧᱟᱢᱟ
ᱧᱟᱢ ᱫᱚ ᱵᱟᱝᱟ ᱩᱱᱤ ᱞᱟᱜᱟᱣᱮᱭᱟ ᱟᱨ ᱥᱟᱶᱛᱮ ᱟᱹᱛᱩ ᱥᱳᱞᱳ ᱟᱱᱟ ᱚᱱᱠᱟ
ᱟᱡ ᱜᱮ ᱮᱢ ᱦᱩᱭᱩᱜ ᱛᱟᱭᱟ ᱵᱟᱝ?
ᱦᱮᱸ ᱚᱱᱠᱟ ᱞᱟᱜᱟᱣ ᱠᱚᱣᱟ ᱦᱮᱸ ᱛ ᱚᱱᱮ ᱚᱱᱠᱟᱴᱟᱞᱮ ᱞᱟᱜᱟᱣᱠᱚ ᱠᱷᱟᱱ ᱚᱱᱟ ᱠᱚᱫᱚ ᱡᱟᱠᱟᱼᱼ ᱢᱟᱨᱟᱝ ᱦᱟᱯᱲᱟᱢ ᱥᱮ ᱩᱱᱠᱩ ᱜᱟᱹᱠᱷᱩᱲᱤᱭᱟᱹᱮᱱ ᱠᱚ ᱠᱚ ᱧᱩ ᱵᱟᱲᱟᱭ ᱜᱮᱭᱟ᱾ ᱛᱟᱦᱚᱞᱮ ᱫᱚᱥᱟᱨ ᱢᱟᱦᱟ ᱫᱚ ᱚᱱᱠᱟᱟᱜ ᱜᱮᱼᱼ ᱦᱮᱸ ᱢᱟᱹᱭ ᱛᱟᱠᱚ ᱥᱮ ᱡᱟᱶᱟᱭ ᱛᱟᱠᱚ ᱩᱱᱠᱩ ᱠᱚ ᱟᱹ ᱜᱩᱵᱟᱲᱟ ᱠᱟᱛᱮᱮᱫ ᱡᱤᱞ ᱫᱟᱼᱼ ᱠᱟ ᱥᱮ ᱡᱤᱞ ᱯᱤᱴᱷᱟᱹ ᱚᱱᱟ ᱠᱚ ᱠᱷᱟᱵᱽᱲᱟ ᱠᱟᱛᱮᱮᱫ ᱚᱲᱟᱜ ᱠᱚᱨᱮᱱᱟᱜ ᱡᱟᱦᱟᱸᱭ ᱠᱚᱫᱚ ᱢᱚᱬᱮ ᱥᱮᱢᱟ ᱨᱮᱦᱚᱸ ᱠᱚ ᱵᱚᱸᱜᱟ ᱵᱩᱨᱩᱜ ᱜᱮᱭᱟ ᱛᱚ
ᱦᱮᱸ
ᱦᱮᱸ ᱚᱱᱠᱟᱱᱟᱜ ᱢᱤᱫᱴᱤᱡ ᱵᱚᱸᱜᱟ ᱵᱩᱨᱩ ᱢᱮᱱᱟᱜ ᱟᱠᱟᱫ ᱜᱮᱭᱟ ᱯᱨᱚᱛᱛᱮᱠᱴᱮ ᱚᱲᱟᱜ ᱨᱮ ᱦᱳᱭᱛᱳ ᱵᱟᱝ ᱦᱩᱭᱩᱜ ᱜᱮᱭᱟ᱾ ᱮᱠ ᱫᱩ ᱥᱟᱞ ᱜᱮᱯ ᱜᱮᱯ ᱠᱟᱛᱮᱜ ᱠᱚ ᱵᱚᱸᱜᱟ ᱵᱩᱨᱩᱜ ᱜᱮᱭᱟ ᱛᱟᱦᱞᱮ ᱩᱱᱼᱼ ᱚᱱᱠᱟᱜᱮ ᱯᱤᱴᱷᱟᱹ ᱞᱟᱴᱷᱟ ᱠᱚ ᱡᱚᱢ ᱵᱟᱲᱟ ᱠᱟᱛᱮᱫᱼᱼ ᱟᱨ ᱯᱤᱴᱷᱟᱹ ᱞᱟᱴᱷᱟ ᱠᱚ ᱡᱚᱢ ᱵᱟᱲᱟ ᱠᱟᱛᱮᱫᱼᱼ ᱡᱚᱛᱚᱜᱮ ᱱᱟᱭᱛᱮ ᱱᱟᱯᱟᱭ ᱛᱮ ᱫᱚᱥᱟᱨ ᱦᱤᱞᱳᱜ ᱫᱚ ᱚᱱᱠᱟᱜᱮ ᱟᱨᱚ ᱚᱲᱟᱜ ᱦᱚᱲ ᱠᱚ ᱪᱷᱚᱡ ᱜᱩᱨᱤᱡ ᱥᱮ ᱚᱱᱟ ᱥᱟᱞᱟᱜ ᱛᱮ ᱚᱱᱟ ᱦᱚᱞᱚᱝ ᱛᱮᱼᱼ ᱪᱷᱟᱴᱠᱟ ᱨᱟᱪᱟ ᱠᱚ ᱚᱞᱟ ᱟᱠᱚ᱾ ᱚᱞ ᱠᱟᱛᱮᱫ ᱱᱮᱼᱼ ᱢᱚᱴᱟᱢᱩᱴᱤ ᱛᱤᱱ ᱵᱟᱡᱟᱜ ᱥᱮᱱ ᱞᱮᱠᱟ ᱫᱚᱼᱼ ᱡᱟᱦᱟᱸ ᱛᱤᱱᱟᱹᱜ ᱩᱱᱠᱩ ᱡᱟᱶᱟᱭ ᱛᱮᱟᱠᱚ ᱥᱮᱼᱼ ᱛᱮᱧᱟᱝ ᱛᱮᱠᱚ ᱥᱮ ᱠᱩᱢᱟᱹᱝ ᱛᱮᱠᱚ ᱦᱮᱡ ᱟᱠᱟᱱ ᱠᱚ ᱱᱮᱶᱛᱟ ᱯᱮᱲᱟ ᱞᱮᱠᱟᱛᱮ ᱩᱱᱠᱩ ᱠᱚ ᱱᱟᱦᱟᱜ
ᱞᱟᱸᱫᱟ ᱜᱟᱱᱚᱜ ᱦᱚᱲ ᱞᱮᱠᱟ ᱛᱮᱫᱚ ᱢᱮᱱ ᱞᱮᱠᱷᱟᱱ ᱡᱩ ᱡᱟᱜᱮ ᱮ ᱠᱩᱢᱟᱹᱝ ᱛᱟᱦᱚᱞᱮ ᱱᱩᱭᱴᱟᱜ ᱰᱟᱝᱨᱟ ᱫᱚ ᱤᱫᱤᱭ ᱢᱮ ᱮᱠ ᱠᱩᱭᱴᱟᱞ ᱢᱮ ᱚᱱᱮ ᱚᱱᱠᱟ ᱱᱟᱦᱟᱜ ᱢᱤᱫᱴᱤᱡᱮ ᱠᱟᱛᱷᱟ ᱨᱚᱲᱚᱜᱼᱟ᱾
ᱟᱪᱪᱷᱟ, ᱟᱪᱪᱷᱟ
ᱦᱮᱸ ᱛᱟᱦᱚᱞᱮ ᱩᱱᱤ ᱵᱚᱞ ᱠᱚ ᱟᱛᱮᱜ ᱛᱮ ᱼᱼ ᱚᱠᱟᱨᱮ ᱱᱟᱦᱟᱜ ᱠᱷᱩᱱᱴᱟᱹᱣ ᱴᱷᱟᱣ ᱠᱟᱱᱟ ᱦᱳᱭᱛᱳ ᱱᱤᱛᱚᱜ ᱫᱚ ᱟᱹᱛᱩ ᱟᱹᱛᱩ ᱯᱨᱟᱭ ᱜᱮ ᱞᱟᱹᱭ ᱵᱟᱲᱟ ᱟᱠᱟᱱᱟ ᱛᱚ ᱛᱟᱦᱞᱮᱼᱼ ᱵᱟᱲᱜᱮ ᱚᱨᱮ ᱠᱚᱨᱮᱜ ᱜᱮ ᱱᱟᱦᱱᱟᱜ ᱠᱷᱩᱱᱴᱟᱹᱣ ᱠᱚᱫᱚ ᱱᱟᱦᱟᱜ ᱞᱮ ᱦᱩᱭ ᱦᱚᱪᱚᱭ ᱜᱮᱭᱟ᱾
ᱟᱪᱪᱷᱟ
ᱚᱸᱰᱮ ᱪᱟᱞᱟᱣ ᱠᱷᱩᱱᱴᱟᱹᱣ ᱵᱟᱲᱟ ᱠᱟᱛᱮᱮᱫ ᱥᱟᱱᱟᱢ ᱦᱚᱲ ᱨᱟᱹᱥᱠᱟᱹ ᱥᱟᱞᱟᱜ ᱛᱮᱼᱼ ᱡᱟᱦᱟᱸ ᱛᱤᱱᱟᱹᱜ ᱟᱹᱛᱩ ᱨᱮᱱ ᱯᱮᱲᱟ ᱯᱟᱹᱲᱦᱟᱹ ᱢᱮᱱᱟᱜ ᱠᱚᱣᱟ ᱡᱚᱛᱚ ᱦᱚᱲᱼᱼ ᱥᱚᱫᱚᱨ ᱟᱠᱚᱣᱟ ᱞᱮ ᱠᱷᱩᱱᱴᱟᱹᱣ ᱠᱚ, ᱚᱱᱟ ᱛᱟᱭᱚᱢ ᱨᱟᱹᱥᱠᱟᱹ ᱥᱟᱞᱟᱜ ᱛᱮ ᱡᱟᱦᱟᱸᱭᱼᱼ ᱫᱟᱠᱟ ᱠᱚ ᱡᱚᱢ ᱵᱟᱲᱟ ᱠᱟᱛᱮᱫ ᱮᱱᱮᱡ ᱟᱠᱚ ᱟᱨ ᱡᱟᱦᱟᱸᱭ ᱠᱚᱫᱚ ᱤᱱᱟᱹ ᱞᱟᱥᱟᱲᱦᱮᱫ ᱛᱮᱜᱮᱼᱼ ᱮᱱᱮᱡ ᱩᱛᱟᱹᱨ ᱠᱚ ᱡᱟ ᱧᱤᱫᱟᱹ ᱠᱚ ᱮᱱᱮᱡ ᱜᱮᱭᱟ ᱚᱱᱠᱟ᱾
ᱟᱪᱪᱷᱟ ᱢᱟᱱᱮ ᱟᱢ ᱡᱟᱦᱟ ᱞᱮᱠᱟ ᱦᱟᱸᱜ ᱮᱢ ᱞᱟᱹᱭ ᱠᱮᱫᱟ ᱟᱯᱮ ᱥᱮᱫ ᱚᱱᱠᱟ ᱯᱮ ᱢᱟᱱᱟᱣᱟ᱾ ᱟᱫᱚ ᱟᱞᱮ ᱥᱮᱫ ᱦᱚᱸ ᱚᱱᱠᱟ ᱜᱮ ᱦᱟᱸᱜ ᱠᱟᱹᱴᱤᱡ ᱫᱚ ᱦᱟᱸᱜ ᱢᱤᱞ ᱢᱮᱱᱟᱜᱼᱟ ᱛᱚᱼᱼ ᱡᱟᱦᱟ ᱞᱮᱠᱟ ᱟᱯᱮ ᱥᱮᱫ ᱦᱳᱭᱳᱜᱼᱟ ᱚᱱᱠᱟ ᱩᱛᱟᱹᱨ ᱫᱚ ᱦᱟᱸᱜ ᱟᱞᱮ ᱥᱮᱫ ᱫᱚ ᱵᱟᱝ ᱦᱳᱭᱳᱜᱼᱟ᱾ ᱡᱮ ᱢᱚᱱ ᱟᱯᱮ ᱥᱮᱫ ᱫᱚ ᱚᱱᱟ ᱵᱤᱞᱤ ᱞᱮᱵᱮᱫ ᱨᱮᱱᱟᱜ ᱡᱟᱦᱟ ᱢᱤᱫ ᱴᱟᱝ ᱟᱹᱨᱤ ᱪᱟᱹᱞᱤ ᱢᱮᱱᱟᱜᱼᱟ ᱟᱞᱮᱼᱼ ᱥᱮᱫ ᱫᱚ ᱦᱟᱸᱜ ᱚᱱᱟ ᱠᱚᱫᱚ ᱵᱟᱝ ᱧᱮᱞᱚᱜ ᱠᱟᱱᱟ ᱢᱟᱱᱮ ᱟᱞᱮ ᱥᱮᱫ ᱫᱚ ᱦᱟᱸᱜ ᱩᱱ ᱫᱤᱱ ᱠᱷᱚᱱᱟᱜ ᱜᱮ ᱱᱚᱣᱟ ᱠᱚᱫᱚ ᱵᱟᱹᱱᱩᱜᱼᱟ᱾ ᱟᱨ ᱡᱟᱦᱟᱢ ᱞᱟᱹᱭ ᱠᱮᱜᱟ ᱥᱚᱦᱚᱨᱟᱭ ᱨᱮᱱᱟᱜ᱾ ᱠᱟᱛᱷᱟ ᱞᱮᱠᱟ ᱛᱮ ᱡᱮ ᱢᱚᱸᱬᱮ ᱥᱤᱧ ᱢᱚᱸᱬᱮ ᱧᱤᱫᱟᱹ ᱵᱚᱱ ᱞᱟᱹᱭ-ᱟ ᱚᱱᱟ ᱠᱷᱟᱹᱛᱤᱨ ᱛᱮᱼᱼ ᱦᱟᱹᱛᱤ ᱞᱮᱠᱟᱱ ᱯᱚᱨᱚᱵᱽ ᱡᱟᱦᱟ ᱵᱚᱱ ᱢᱮᱛᱟᱜ ᱠᱟᱱᱟ ᱦᱟᱸᱜ ᱟᱵᱚᱼᱼ ᱟᱵᱚᱣᱟᱜ ᱥᱟᱶᱛᱟ ᱨᱮᱱᱟᱜ ᱮᱱᱛᱮ ᱛᱟᱦᱞᱮ ᱡᱟᱦᱟ ᱢᱚᱬᱮ ᱥᱤᱧ ᱢᱚᱬᱮ ᱧᱤᱫᱟᱹ ᱫᱚ ᱦᱟᱸᱜ ᱟᱵᱚ ᱫᱚ ᱵᱟᱵᱚᱱ ᱥᱟᱠᱨᱟᱛᱚᱜ ᱠᱟᱱᱟ ᱥᱚᱨᱤ ᱢᱟᱱᱮ ᱵᱟᱵᱚᱱ ᱥᱚᱦᱨᱟᱭᱚᱜ ᱠᱟᱱᱟ ᱧᱮᱞ ᱞᱮ ᱠᱷᱟᱱ ᱫᱚ ᱦᱟᱸᱜ ᱯᱮ ᱢᱟᱦᱟ ᱜᱮ ᱦᱟᱸᱜ ᱵᱚᱱ ᱥᱚᱨᱦᱟᱭᱚᱜ ᱠᱟᱱᱟ ᱦᱮᱸᱥᱮ᱾
ᱦᱩᱸ᱾
ᱦᱮᱸ ᱟᱸᱡᱚᱢ ᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ ᱞᱟᱹᱭ ᱫᱟᱹᱧ ᱯᱮ ᱢᱟᱦᱟ ᱜᱮ ᱦᱟᱸᱜ ᱵᱚᱱ ᱥᱚᱦᱨᱟᱭ ᱚᱜ ᱠᱟᱱᱟ, ᱡᱟᱦᱟ ᱫᱚ ᱩᱸᱢ ᱢᱟᱦᱟ ᱟᱨ ᱥᱟᱹᱨᱫᱤ ᱢᱟᱦᱟ ᱟᱨ ᱚᱱᱟ ᱡᱟᱞᱮ ᱢᱟᱦᱟ ᱥᱮ ᱵᱟᱥᱠᱮ ᱢᱟᱦᱟ ᱡᱟᱦᱟ ᱠᱚ ᱞᱟᱹᱭᱟ ᱦᱟᱸᱜ, ᱟᱫᱚ ᱟᱞᱮ ᱫᱚ ᱡᱟᱦᱟᱸ ᱩᱸᱢ ᱢᱟᱦᱟ ᱩᱸᱢ ᱢᱟᱦᱟ ᱦᱤᱞᱳᱜ ᱫᱚ ᱦᱟᱸᱜ ᱟᱸ ᱥᱟᱱᱟᱢ ᱦᱚᱲ ᱜᱮ ᱟᱛᱳ ᱨᱮᱱ ᱟᱸ ᱥᱟᱱᱟᱢ ᱦᱚᱲ ᱜᱮ ᱮ ᱞᱩᱜᱽᱲᱤ ᱠᱚᱠᱚ ᱥᱚᱵᱚᱛ ᱛᱟᱠᱚᱣᱟ ᱞᱩᱜᱽᱲᱤ ᱠᱚᱠᱚ ᱯᱷᱟᱨᱪᱟ ᱯᱷᱟᱨᱪᱤᱭᱟ ᱥᱟᱶ ᱛᱮᱠᱚ ᱩᱢ ᱯᱷᱟᱨᱪᱟᱜᱼᱟ᱾ ᱟᱨ ᱩᱱ ᱦᱤᱞᱳᱜ ᱠᱷᱚᱱᱟᱜ ᱜᱮ ᱦᱟᱸᱜ ᱟᱞᱮ ᱫᱚ ᱰᱟᱹᱝᱨᱤ ᱠᱚ ᱦᱟᱸᱜ ᱥᱩᱱᱩᱢ ᱠᱚᱞᱮ ᱚᱡᱚᱜ ᱟᱠᱚᱣᱟ ᱚᱱᱟ ᱫᱮᱹᱨᱮᱧ ᱠᱚᱨᱮ᱾ ᱟᱨ ᱩᱱ ᱦᱤᱞᱳᱜ ᱟᱹᱭᱩᱵ ᱵᱮᱲᱟ ᱫᱚ ᱚᱱᱟ ᱡᱟᱦᱟ ᱩᱸᱢ ᱢᱟᱦᱟ ᱦᱤᱞᱳᱜ ᱟᱹᱭᱩᱵ ᱵᱮᱲᱟ ᱫᱚ ᱦᱟᱸᱜ ᱰᱟᱹᱝᱨᱤ ᱞᱮ ᱪᱩᱢᱟᱹᱲᱟ ᱠᱚᱣᱟ ᱥᱟᱶ ᱛᱮ ᱟᱨ ᱚᱱᱟ ᱫᱮᱣᱦᱮ ᱢᱟᱹᱞᱤ ᱠᱚ ᱡᱟᱦᱟ ᱢᱮᱱᱟᱜᱼᱟ, ᱚᱱᱮ ᱚᱱᱟ ᱠᱚ ᱚᱱᱟ ᱜᱚᱲᱟ ᱠᱚ ᱥᱮᱫ ᱨᱮᱞᱮ ᱡᱮᱨᱮ ᱫᱟ ᱢᱟᱱᱮ ᱡᱩᱹᱞ ᱠᱟᱜᱼᱟ ᱞᱮ᱾ ᱟᱸᱜ ᱟᱞᱮ ᱟᱵᱚ ᱛᱚ ᱵᱚᱱ ᱵᱟᱲᱟᱭᱟ ᱥᱚᱦᱨᱟᱭ ᱫᱚ ᱢᱟᱱᱮ ᱟᱵᱚ ᱥᱟᱶ ᱛᱮ ᱰᱟᱹᱝᱨᱤ ᱠᱚᱦᱚᱸ ᱠᱚ ᱨᱟᱹᱥ ᱠᱟᱹᱭᱟ ᱚᱱᱟ ᱠᱷᱟᱹᱛᱤᱨ ᱦᱟᱸᱜ ᱟᱨ ᱜᱚᱲᱟ ᱥᱮᱫ ᱨᱮ ᱩᱱ ᱦᱤᱞᱳᱜ ᱫᱚ ᱢᱟᱨᱥᱟᱞ ᱜᱮᱞᱮ ᱫᱚᱦᱚ ᱠᱟᱜᱼᱟ ᱟᱫᱚ ᱚᱱᱮ ᱫᱮᱣᱦᱮ ᱢᱟᱹᱞᱤ ᱡᱟᱦᱟ ᱛᱤᱱᱟᱹᱜ ᱜᱟᱹᱲᱤᱡ ᱦᱟᱸᱜ ᱡᱩᱞᱩᱜᱼᱟ ᱤᱱᱟᱹ ᱜᱷᱟᱹᱲᱤᱡ ᱜᱮ ᱦᱟᱸᱜ ᱢᱟᱨᱥᱟᱞ ᱫᱚ ᱦᱟᱸᱜ ᱛᱟᱦᱮᱸᱱᱟ᱾ ᱟᱫᱚ ᱤᱱᱟᱹ ᱧᱤᱫᱟᱹ ᱫᱚ ᱦᱟᱸᱜ ᱟᱛᱩ ᱨᱮᱱ ᱮᱸ ᱡᱟᱦᱟ ᱨᱩᱹᱥᱤᱠᱟ ᱠᱚ ᱦᱟᱸᱜ ᱢᱮᱱᱟᱜ ᱠᱚᱣᱟ ᱢᱮᱱ ᱫᱚ ᱴᱟᱢᱟᱠ ᱠᱚ ᱠᱚ ᱨᱩ ᱨᱩ ᱛᱮ ᱠᱚ ᱦᱤᱡᱩᱜᱼᱟ, ᱥᱟᱶᱛᱮ ᱡᱷᱚ ᱛᱚ ᱦᱚᱲ ᱚᱲᱟᱜ ᱨᱮᱜᱮ ᱮᱸ ᱡᱟᱦᱟᱸ ᱨᱮ ᱰᱟᱹᱝᱨᱤ ᱢᱮᱱᱟᱜ ᱠᱚᱣᱟ ᱡᱟᱦᱟᱸ ᱜᱚᱲᱟ ᱨᱮᱠᱚ ᱫᱚᱦᱚ ᱠᱟᱜ ᱠᱚᱣᱟ ᱦᱟᱸᱜ ᱟᱨ ᱛᱟᱦᱞᱮ ᱚᱸᱰᱮ ᱠᱚ ᱪᱟᱞᱟᱜ ᱛᱮᱠᱚ ᱟᱸ ᱮᱸ ᱪᱟᱨᱦᱟᱣ ᱠᱚᱣᱟ ᱠᱚ ᱢᱟᱱᱮ ᱩᱱ ᱦᱤᱞᱳᱜ ᱧᱤᱫᱟᱹ ᱫᱚ ᱦᱟᱸᱜ ᱪᱟᱨᱦᱟᱣ ᱞᱟᱹᱭ ᱛᱮᱫᱚ ᱪᱟᱨᱦᱟᱣ ᱫᱚ ᱦᱟᱸᱜ ᱞᱟᱹᱭ ᱵᱟᱝ ᱜᱟᱱᱚᱜᱼᱟ, ᱢᱟᱱᱮ ᱡᱟᱸᱜᱟᱣ ᱠᱚᱣᱟ ᱠᱚ ᱟᱨᱠᱤ, ᱡᱷᱚᱛᱚ ᱦᱚᱲ ᱦᱮᱸ ᱡᱷᱚᱛᱚ ᱦᱚᱲ ᱚᱲᱟᱜ ᱨᱮᱱ ᱜᱮ ᱦᱟᱸᱜ ᱩᱱᱠᱩ ᱰᱟᱹᱝᱨᱤ ᱠᱚᱠᱚ ᱡᱟᱸᱜᱟᱣ ᱠᱚᱣᱟ ᱚᱝᱠᱟ᱾ ᱟᱨ ᱚᱝᱠᱟ ᱛᱮᱜᱮ ᱦᱟᱸᱜ ᱚᱱᱟ ᱧᱤᱫᱟᱹ ᱫᱚ ᱟᱸᱜᱟᱜᱼᱟ ᱟᱨ ᱟᱸᱜᱟᱜᱼᱟ ᱦᱟᱸᱜ ᱚᱱᱟ ᱥᱟᱹᱨᱫᱤ ᱢᱟᱦᱟ ᱦᱤᱞᱳᱜ᱾ ᱛᱟᱦᱞᱮ ᱥᱟᱹᱨᱫᱤ ᱢᱟᱦᱟ ᱦᱤᱞᱳᱜ ᱦᱮᱸᱱᱟᱜᱼᱟ ᱚᱝᱠᱟ ᱜᱮ ᱥᱮᱛᱟᱜ ᱠᱷᱚᱱᱟᱜ ᱩᱸᱢ ᱯᱷᱟᱨᱪᱟ ᱵᱟᱲᱟ ᱠᱟᱛᱮ ᱵᱚᱸᱜᱟ ᱵᱩᱨᱩ ᱵᱟᱲᱟ ᱠᱟᱛᱮᱜ ᱟᱨ ᱛᱟᱨᱟ ᱥᱤᱧ ᱫᱚ ᱦᱟᱸᱜ ᱢᱤᱫ ᱴᱟᱝ ᱚᱝᱠᱟ ᱜᱮ ᱟᱞᱮ ᱥᱮᱫ ᱨᱮᱦᱚᱸ ᱰᱟᱹᱦᱤ ᱞᱮᱠᱟ ᱢᱮᱱᱟᱜᱼᱟ ᱚᱸᱰᱮ ᱮ ᱠᱷᱩᱱᱴᱤ ᱠᱚᱠᱚ ᱵᱤᱫ ᱠᱟᱜᱼᱟ᱾ ᱱᱟ ᱛᱟᱨᱯᱚᱨᱮ ᱦᱮᱸ ᱛᱟᱨᱯᱚᱨᱮ ᱰᱟᱹᱝᱨᱤ ᱠᱚ ᱦᱟᱸᱜ ᱱᱟᱱᱟ ᱦᱩᱱᱟᱹᱨ ᱨᱚᱝ ᱠᱚᱛᱮ ᱠᱚ ᱨᱚᱝ ᱠᱟᱠᱚᱣᱟ ᱟᱨ ᱟᱫᱚ ᱚᱱᱮ ᱦᱟᱸᱜ ᱡᱟᱦᱟᱸ ᱨᱮ ᱠᱷᱩᱱᱴᱤ ᱠᱚ ᱵᱤᱫ ᱠᱟᱫᱟ ᱚᱸᱰᱮ ᱠᱚ ᱪᱟᱞᱟᱜ ᱛᱮᱠᱚ ᱟᱸ ᱢᱟᱱᱮ ᱰᱟᱹᱝᱨᱤ ᱠᱚ ᱠᱷᱩᱱᱴᱟᱹᱣ ᱠᱚᱣᱟ ᱟᱨᱠᱤ, ᱟᱞᱮ ᱥᱮᱫ ᱫᱚ ᱚᱱᱠᱟ ᱦᱟᱸᱜ ᱞᱮ ᱢᱟᱱᱟᱣᱟ᱾
ᱟᱪᱪᱷᱟ ᱟᱪᱪᱷᱟ᱾
ᱦᱮᱸ ᱟᱨ ᱚᱱᱮ ᱥᱚᱨᱦᱟᱭ ᱨᱮᱦᱚᱸ ᱟᱯᱮ ᱡᱟᱦᱟᱸ ᱞᱮᱠᱟ ᱦᱟᱸᱜ ᱮᱸ ᱦᱚᱯᱚᱱ ᱮᱨᱟ ᱠᱚ ᱡᱷᱤ ᱠᱩᱢᱟᱹᱝ ᱠᱚ ᱢᱟᱱᱮ ᱡᱟᱦᱟᱸ ᱨᱮᱵᱚᱱ ᱡᱟᱶᱟᱭ ᱠᱟᱜ ᱠᱚᱣᱟ ᱛᱟᱦᱞᱮ ᱩᱱᱠᱩ ᱠᱚᱦᱚᱸ ᱞᱮ ᱱᱮᱣᱛᱟ ᱠᱚ ᱡᱷᱚᱛᱚ ᱦᱚᱲ ᱜᱮᱞᱮ ᱱᱮᱣᱛᱟ ᱠᱚᱣᱟ ᱥᱟᱱᱟᱢ ᱦᱚᱲ ᱜᱮᱞᱮ ᱮᱸᱜ ᱡᱚᱢ ᱢᱤᱫᱟ ᱤᱱᱟᱹ ᱚᱠᱛᱚ ᱟᱨ ᱥᱟᱶᱛᱮ ᱚᱱᱮ ᱡᱟᱦᱟᱸ ᱨᱮ ᱦᱟᱸᱜ ᱞᱮ ᱠᱷᱩᱱᱴᱟᱹᱣᱫ ᱠᱚᱣᱟ ᱛᱟᱦᱚᱞᱮ ᱟᱞᱮ ᱫᱚ ᱦᱟᱸᱜ ᱚᱱᱠᱟ ᱟᱨ ᱢᱟᱱᱮ ᱢᱤ-ᱢᱤᱫᱴᱟᱝ ᱴᱚᱴᱷᱟ ᱨᱮᱫᱚ ᱟᱡᱚᱢ ᱟᱠᱟᱱᱟ ᱵᱟᱝᱢᱟ ᱠᱩᱞᱦᱤ ᱠᱚᱨᱮ ᱠᱚ ᱠᱷᱩᱱᱴᱟᱹᱣ ᱟᱞᱮ ᱥᱮᱫ ᱫᱚ ᱦᱟᱸᱜ ᱚᱱᱠᱟ ᱫᱚ ᱵᱟᱝᱟ᱾ ᱟᱨ ᱚᱱᱠᱟ ᱟᱯᱮᱥᱮᱫ ᱞᱮᱠᱟ ᱵᱮᱞᱮ ᱠᱚᱦᱚᱸ ᱦᱟᱸᱜ ᱵᱟᱞᱮ ᱞᱮᱵᱮᱫ ᱦᱚᱪᱚ ᱠᱚᱣᱟ ᱟᱞᱮ ᱫᱚ, ᱢᱟᱱᱮ ᱠᱷᱩᱱᱴᱟᱹᱣ ᱠᱟᱛᱮ ᱜᱮ ᱟᱨᱦᱚᱸ ᱚᱲᱟᱜ ᱛᱮ ᱠᱩ ᱨᱩᱣᱟᱹᱲ ᱦᱤᱡᱩᱜᱼᱟ ᱚᱱᱮ ᱚᱱᱠᱟ ᱟᱨ ᱫᱚᱥᱟᱨ ᱦᱤᱞᱳᱜ ᱫᱚ ᱦᱟᱸᱜ ᱡᱟᱞᱮ ᱢᱟᱱᱮ ᱡᱟᱣᱞᱮᱠᱟᱜᱮ ᱡᱟᱦᱟᱸ ᱞᱮᱠᱟ ᱚᱠᱟ ᱞᱮᱠᱟ ᱦᱟᱸᱜ ᱫᱚᱥᱟᱨ ᱢᱟᱦᱟ ᱪᱮᱫ ᱞᱮᱠᱟ ᱠᱚ ᱢᱟᱱᱟᱣ-ᱟ ᱚᱱᱮ ᱚᱝᱠᱟ ᱜᱮᱞᱮ ᱢᱟᱱᱟᱣ-ᱟ᱾ ᱟᱯᱮ ᱡᱟᱦᱟᱸ ᱞᱮᱠᱟ ᱯᱮ ᱢᱟᱱᱟᱣ ᱚᱱᱮ ᱚᱱᱠᱟ ᱜᱮ ᱫᱚᱥᱟᱨ ᱫᱤᱱ ᱫᱚ ᱦᱟᱸᱜ ᱩᱱᱟᱹᱜ ᱫᱚ ᱦᱟᱸᱜ ᱨᱟᱹᱥᱠᱟᱹ ᱨᱚᱢᱡᱽ ᱫᱚ ᱵᱟᱝ ᱦᱩᱭᱩᱜ ᱜᱮᱭᱟ ᱟᱫᱚᱼᱼ ᱥᱟᱹᱨᱤ ᱢᱟᱦᱟ ᱦᱤᱞᱳᱜ ᱜᱮ ᱦᱟᱸᱜ ᱡᱟᱹᱥᱛᱤ ᱫᱚᱞᱮ ᱨᱟᱹᱥᱠᱟᱹᱭᱟ ᱟᱞᱮᱥᱮᱫ ᱫᱚ ᱦᱟᱸᱜ
ᱟᱞᱮ ᱚᱱᱠᱟ ᱫᱚ ᱢᱮᱱ ᱞᱮᱠᱷᱟᱱ ᱫᱚᱼᱼ ᱢᱚᱬᱮ ᱢᱟᱦᱟ ᱡᱟᱦᱟᱸ ᱢᱮᱱᱚᱜ ᱠᱟᱱ ᱢᱚᱬᱮ ᱢᱟᱦᱟ ᱫᱚ ᱮᱠᱪᱩᱭᱮᱞᱤ ᱟᱞᱮ ᱫᱚ ᱠᱟᱹᱴᱤᱡ ᱥᱟᱸᱜᱮ ᱟᱹᱛᱩ ᱨᱟᱥᱤ ᱵᱟᱹᱥᱤᱼᱼ ᱨᱮᱱ ᱦᱚᱲ ᱠᱟᱱᱟ ᱞᱮ ᱛᱚ ᱛᱟᱦᱚᱞᱮ ᱚᱱᱠᱟ ᱫᱚ ᱟᱞᱮ ᱫᱚ ᱢᱚᱬᱮ ᱢᱟᱦᱟ ᱫᱚ ᱦᱟᱸᱜ ᱯᱨᱟᱭ ᱮᱱᱮᱡ ᱮᱱᱮᱡ ᱵᱟᱲᱟ ᱠᱟᱛᱮᱫ ᱜᱮ ᱱᱟᱦᱟᱸᱜᱼᱼ ᱢᱚᱬᱮ ᱢᱟᱦᱟ ᱫᱚᱞᱮ ᱯᱩᱨᱟᱹᱣᱟ ᱢᱮᱱᱫᱚ ᱡᱟᱦᱟᱸ ᱠᱷᱩᱱᱴᱟᱹᱣ ᱦᱤᱞᱳᱜ ᱠᱷᱩᱱᱴᱟᱹᱣ ᱦᱤᱞᱳᱜ ᱦᱚᱸᱞᱮ ᱮᱱᱮᱡ ᱜᱮᱭᱟᱼᱼ ᱯᱚᱨ ᱡᱟᱞᱮ ᱢᱟᱦᱟ ᱦᱤᱞᱳᱜ ᱞᱮ ᱮᱱᱮᱡ ᱜᱮᱭᱟ᱾
ᱟᱨ ᱚᱱᱟ ᱚᱱᱟ ᱛᱮᱥᱟᱨ ᱦᱤᱞᱳᱜ ᱦᱚᱞᱮ ᱮᱱᱮᱡ ᱜᱮᱭᱟ᱾ ᱦᱮᱸ ᱚᱱᱟ ᱛᱮᱥᱟᱨ ᱦᱤᱞᱳᱜ ᱫᱚ ᱦᱳᱭ ᱛᱳᱼᱼ
ᱦᱮᱸ ᱞᱟᱹᱭᱫᱟᱹᱧ ᱡᱟᱦᱟᱸᱱᱟᱜ ᱚᱱᱟ ᱢᱚᱬᱮ ᱥᱤᱧ ᱢᱚᱬᱮ ᱧᱤᱫᱟᱹ ᱠᱟᱛᱷᱟ ᱨᱮ ᱦᱟᱸᱜ ᱢᱮᱱᱟᱜ ᱛᱟᱵᱚᱱ ᱫᱚ ᱚᱱᱟ ᱫᱚᱯᱮ ᱯᱩᱨᱟᱹᱣᱟ ᱵᱟᱝ?
ᱦᱮᱸ ᱛᱟᱪᱷᱟᱲᱟ ᱢᱟᱱᱮ ᱟᱹᱰᱤ ᱥᱟᱸᱜᱮ ᱟᱹᱛᱩ ᱦᱚᱲ ᱛᱚ ᱠᱟᱨᱚᱱᱼᱼ
ᱨᱟᱹᱥᱠᱟᱹ ᱟᱹᱰᱤᱜᱟᱱ ᱦᱚᱲᱟ-ᱜ ᱜᱮ ᱢᱮᱱᱟᱜᱼᱟ ᱵᱟᱝ ᱢᱮᱱᱛᱮ ᱜᱟᱛᱮᱼᱼ ᱜᱟᱛᱮ ᱜᱟᱛᱮ ᱦᱳᱭᱛᱚ ᱪᱚᱞᱚ ᱛᱮᱦᱮᱧ ᱦᱚᱸᱵᱚᱱ ᱱᱚᱝᱠᱟᱭᱟ ᱚᱱᱠᱟᱭᱟ ᱵᱚᱱ ᱦᱮᱸᱼᱼ ᱥᱩᱫᱩ ᱟᱵᱚ ᱟᱵᱚ ᱛᱟᱞᱟᱨᱮ ᱢᱤᱫᱴᱮᱱ ᱢᱮᱞ ᱵᱟᱹᱱᱩᱜᱼᱟ ᱚᱱᱟ ᱡᱟᱦᱟᱸ ᱟᱢ ᱟᱵᱮᱱ ᱵᱮᱱ ᱞᱟᱹᱭ ᱠᱮᱫᱼᱼ ᱡᱮ ᱚᱱᱟ ᱵᱮᱞᱤ ᱞᱮᱵᱮᱫ ᱤᱱᱟᱹᱛᱮᱫ ᱜᱮ ᱵᱟᱹᱱᱩᱜ ᱠᱟᱜᱼᱟ ᱟᱨ ᱵᱟᱠᱤ ᱵᱟᱫ ᱵᱟᱹᱠᱤ ᱫᱚ ᱡᱚᱛᱚ ᱢᱚᱴᱟᱢᱩᱴᱤᱼᱼ ᱠᱷᱮᱞ ᱢᱮᱱᱟᱜ ᱟᱠᱟᱫᱟ ᱟᱵᱮᱱ ᱵᱮᱱ ᱞᱟᱹᱭ ᱠᱮᱫᱟ ᱡᱮ ᱱᱚᱜᱼᱚᱭᱼᱼ ᱧᱤᱫᱟᱹ ᱛᱩᱢᱫᱟᱹᱜ ᱴᱟᱢᱟᱠ ᱟᱛᱮᱫ ᱜᱟᱹᱭ ᱠᱚᱠᱚ ᱡᱟᱜᱟᱣ ᱠᱚᱣᱟ ᱰᱟᱝᱨᱟ ᱠᱚ ᱚᱱᱟ ᱫᱚ ᱟᱞᱮ ᱥᱮᱱ ᱦᱚᱸ ᱢᱮᱱᱟᱜ ᱟᱠᱟᱫ ᱜᱮᱭᱼᱟ ᱦᱮᱸ ᱦᱮᱸ ᱢᱟ ᱛᱟᱦᱚᱞᱮ ᱡᱟᱦᱟᱸ ᱛᱤᱱᱟᱹᱜ ᱩᱰᱟᱹᱝ ᱜᱮ ᱴᱟᱭᱤᱢ ᱦᱩᱭ ᱦᱮᱸ ᱡᱚᱦᱟᱨ
ᱦᱮᱸ